ᱦᱮᱞᱳ
ᱦᱮᱸ ᱡᱚᱦᱟᱨ ᱜᱮ ᱜᱚᱝᱠᱮ
ᱦᱩᱸ ᱡᱚᱦᱟᱨ ᱜᱮ ᱡᱚᱦᱟᱨ ᱜᱮ
ᱦᱩᱸ
ᱛᱚ ᱫᱟᱜ ᱵᱟᱲᱟᱭᱮᱫ ᱠᱟᱱᱟᱹᱭ ᱜᱚᱝᱠᱮ ᱟᱯᱮᱥᱮᱜ ᱟᱞᱮ ᱥᱮᱫ ᱢᱟ ᱠᱷᱩᱵ ᱡᱳᱨᱮ ᱫᱟᱜ ᱦᱮᱡ ᱠᱟᱱᱟ
ᱦᱳᱭ ᱱᱚᱛᱮ ᱦᱚᱸ ᱫᱟᱜ ᱫᱚ ᱫᱟᱜ ᱮᱜ ᱠᱟᱱ ᱜᱮᱭᱟᱭ ᱢᱮᱱᱠᱷᱟᱱ ᱩᱱᱟᱹᱜ ᱫᱚ ᱵᱟᱝ ᱦᱚᱞᱟ ᱢᱟᱫᱷᱮᱨ ᱠᱷᱚᱡ ᱫᱚ ᱠᱟᱹᱴᱤᱡ ᱮ ᱯᱷᱟᱸᱠᱟ ᱵᱟᱲᱟ ᱠᱟᱜᱟᱭ
ᱟᱪᱷᱟ ᱟᱪᱷᱟ ᱛᱚ ᱜᱚᱝᱠᱮ ᱢᱤᱫᱴᱮᱡ ᱛᱮᱞᱟ ᱞᱤᱧ ᱮᱢᱟᱵᱤᱱ ᱠᱟᱱᱟ
ᱦᱳᱭ
ᱦᱮᱸ ᱧᱮᱞ ᱵᱤᱱ ᱱᱮᱛᱟᱨ ᱟᱵᱚ ᱥᱚᱢᱟᱡᱽ ᱠᱚᱨᱮ ᱟᱹᱰᱤ ᱟᱱ ᱟᱹᱰᱤ ᱴᱚᱴᱷᱟ ᱛᱮ ᱡᱟᱜᱟ ᱴᱚᱴᱷᱟ ᱡᱟᱜᱟ ᱡᱟᱜᱟ ᱛᱮ ᱟᱹᱰᱤ ᱠᱚᱢ ᱵᱚᱭᱮᱥ ᱨᱮ ᱠᱚᱲᱟ ᱟᱨ ᱠᱩᱲᱤ ᱠᱩ ᱦᱮᱸ ᱦᱮᱸ ᱦᱮᱸ ᱵᱟᱯᱞᱟᱜ ᱾ ᱠᱟᱱᱟ ᱠᱚ ᱮᱛᱮ ᱟᱨ ᱢᱟᱱᱮ ᱮᱰᱩᱠᱮᱥᱚᱱ ᱫᱤᱠ ᱠᱷᱚᱡ ᱦᱚᱸ ᱟᱹᱰᱤ ᱜᱮ ᱠᱚᱢᱟᱱ ᱢᱮᱱᱟᱜ ᱠᱚᱣᱟ ᱛᱚ ᱱᱚᱜᱼᱚᱭ ᱱᱚᱣᱟ ᱡᱮ ᱱᱚᱝᱠᱟ ᱠᱚ ᱠᱚᱨᱟᱣᱮᱫ ᱠᱟᱱᱟ ᱱᱚᱝᱠᱟ ᱠᱚ ᱪᱟᱞᱟᱜ ᱠᱟᱱᱟ ᱛᱚ ᱱᱚᱣᱟ ᱨᱮᱱᱟᱜ ᱫᱚ ᱟᱵᱚ ᱥᱚᱢᱟᱡ ᱨᱮ ᱟᱹᱰᱤ ᱤᱯᱷᱮᱠᱴ ᱯᱟᱲᱟᱜ ᱠᱟᱱᱟ ᱥᱮ ᱵᱟᱝ
ᱦᱳᱭ ᱦᱳᱭ ᱚᱱᱟ ᱢᱟ ᱯᱟᱲᱟᱜ ᱠᱟᱱ ᱜᱮ
ᱦᱮᱸ ᱛᱚ ᱟᱫᱚ ᱦᱚᱜᱼᱱᱟ ᱠᱚ ᱡᱤᱱᱤᱥ ᱮᱸᱻ ᱪᱤᱠᱟᱛᱮᱵᱚᱱ ᱵᱩᱡᱷᱟᱹᱣᱟ ᱠᱟᱛᱮᱫ ᱪᱤᱠᱟᱛᱮ ᱱᱩᱠᱩ ᱡᱤᱱᱤᱥ ᱵᱟᱝ ᱠᱚᱨᱟᱣ ᱞᱟᱹᱠᱛᱤᱜ ᱠᱟᱱᱟ ᱪᱤᱠᱟᱹᱛᱮ ᱚᱱᱟ ᱠᱚ ᱡᱤᱱᱤᱥ ᱵᱚᱱᱫᱚᱜᱼᱟ ᱥᱮ ᱪᱮᱫ ᱠᱚ ᱚᱱᱟ ᱠᱚᱨᱮᱱᱟᱜ ᱫᱟᱭᱤ ᱫᱚ ᱚᱠᱚᱭ ᱠᱚ ᱢᱮᱱᱟᱜ ᱠᱚᱣᱟ ᱵᱟᱹᱱᱩᱜ ᱠᱚᱣᱟ ᱥᱮ ᱚᱱᱟ ᱵᱤᱥᱚᱭ ᱛᱮ ᱱᱟᱥᱮᱭᱟᱜ ᱵᱤᱱ ᱮᱱ ᱞᱟᱹᱭ ᱞᱮᱠᱷᱟᱱ ᱟᱹᱰᱤ ᱜᱮ ᱱᱟᱯᱟᱭ ᱠᱚᱜᱼᱟ ᱾
ᱦᱳᱭ ᱦᱳᱭ ᱮᱸ ᱟᱹᱞᱤᱧᱟᱜ ᱞᱟᱹᱭ ᱛᱮᱫᱚ ᱱᱚᱝᱠᱩ ᱡᱮ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚ ᱠᱚ ᱡᱟᱶᱟᱭ ᱵᱟᱹᱦᱩᱜ ᱠᱟᱱᱟ ᱾
ᱦᱮᱸ ᱦᱮᱸ
ᱚᱱᱟ ᱨᱮᱫᱚ ᱟᱹᱞᱤᱧ ᱫᱚᱞᱤᱧ ᱫᱟᱹᱭ ᱠᱚᱣᱟ ᱡᱮ ᱚᱱᱟ ᱫᱚ ᱚᱲᱟᱜ ᱦᱚᱲᱟᱜ ᱜᱟᱞᱛᱤ ᱠᱟᱱᱟ
ᱦᱩᱸ
ᱦᱮ-ᱥᱮ
ᱟᱨᱜᱤ ᱢᱤᱫ ᱠᱟᱛᱷᱟ ᱛᱮᱫᱚ ᱡᱟᱦᱟ ᱵᱮᱱ ᱢᱮᱱ ᱜᱟᱨᱡᱮᱱ
ᱦᱳᱭ
ᱦᱮᱸ ᱦᱮᱸ
ᱟᱫᱚ ᱚᱲᱟᱜ ᱦᱚᱲ ᱴᱷᱤᱠ ᱥᱟᱺᱦᱤᱡ ᱵᱟᱠᱚ ᱮ ᱢᱟᱱᱩᱥ ᱫᱟᱲᱮ ᱠᱟᱜ ᱠᱚᱣᱟ ᱥᱮ ᱵᱟᱠᱚ ᱥᱟᱥᱚᱱ ᱠᱟᱜ ᱠᱚᱣᱟ ᱾
ᱦᱩᱸ
ᱦᱳᱭ ᱥᱮ
ᱦᱮ
ᱟᱫᱚ ᱚᱱᱟ ᱠᱷᱟᱹᱛᱤᱨ ᱜᱮ ᱱᱮᱛᱟᱨ ᱫᱚ ᱢᱟ ᱧᱮᱞᱚᱜ ᱠᱟᱱᱟ, ᱚᱱᱮ ᱧᱤᱫᱟ ᱯᱟᱛᱟ ᱠᱚ ᱡᱟᱦᱟᱸ ᱦᱩᱭᱩᱜ ᱠᱟᱱ
ᱦᱮᱸ
ᱥᱮᱻ ᱚᱱᱟ ᱠᱷᱟᱹᱛᱤᱨ ᱜᱮᱛᱚ, ᱡᱟᱹᱥᱛᱤ ᱢᱟᱹᱭ ᱵᱟᱵᱩ ᱛᱟᱠᱚ ᱫᱚᱠᱚ ᱵᱟᱹᱲᱤᱡ ᱠᱟᱱᱟ ᱥᱮ᱾
ᱦᱩᱸᱻᱦᱩᱸᱻ
ᱦᱮᱸ ᱚᱱᱟ ᱠᱷᱟᱹᱛᱤᱨ ᱜᱮ ᱫᱚᱢᱮ ᱠᱚ ᱫᱟᱹᱲ ᱮᱫᱟ ᱥᱮ ᱦᱩᱰᱤᱧ ᱦᱩᱰᱤᱧ ᱨᱮ ᱮᱸ ᱠᱚᱢ ᱩᱢᱮᱨ ᱨᱮᱠᱚ ᱵᱟᱹᱦᱩ ᱡᱟᱶᱟᱭᱚᱜ ᱠᱟᱱᱟ ᱾
ᱦᱩᱸ
ᱦᱮ
ᱟᱨ ᱚᱱᱟ ᱨᱩᱯ ᱴᱤᱭᱩᱥᱚᱱ ᱦᱚᱸ ᱟᱵᱚ ᱥᱚᱢᱟᱡᱽ ᱨᱮᱫᱚ ᱟᱹᱰᱤᱜᱤ ᱠᱚᱲᱟ ᱠᱩᱲᱤ ᱵᱟᱠᱩ ᱦᱟᱛᱟᱣ ᱫᱟ ᱥᱮ ᱵᱟᱠᱩ ᱜᱩᱨᱩᱛᱚᱣᱟᱜ ᱠᱟᱱᱟ, ᱛᱚ ᱦᱚᱜᱼᱱᱟ ᱠᱚ ᱡᱤᱱᱤᱥ ᱜᱮ ᱡᱩᱫᱤ ᱟᱵᱚᱨᱮᱱ ᱮ ᱡᱟᱦᱟ ᱜᱟᱨᱡᱮᱱ ᱠᱚ ᱢᱮᱱᱟᱜ ᱠᱚᱣᱟ, ᱩᱱᱠᱩ ᱠᱚ ᱵᱩᱡᱷᱟᱹᱣ ᱞᱮᱠᱷᱟᱱ ᱟᱨ ᱠᱚ ᱯᱟᱲᱦᱟᱣ ᱛᱟᱦᱚᱞᱮ ᱫᱚ ᱚᱱᱟᱠᱚ ᱵᱩᱡ ᱵᱩᱡᱷᱟᱹᱣ ᱫᱟᱲᱤ ᱠᱮᱭᱟ ᱡᱮ, ᱱᱚᱣᱟ ᱫᱚ ᱢᱤᱫᱴᱮᱜ ᱠᱚᱢ ᱩᱢᱮᱨ ᱨᱮᱫᱚ ᱱᱚᱣᱟ ᱫᱚ, ᱡᱚᱛᱚ ᱦᱚᱲᱟᱜ ᱜᱮ ᱦᱩᱭᱩᱜᱼᱟ, ᱢᱤᱫ ᱥᱚᱢᱚᱭ ᱥᱚᱢᱚᱭ ᱫᱚ ᱡᱚᱛᱚ ᱦᱚᱲᱟᱜ ᱜᱮ, ᱵᱷᱟᱞᱚ ᱞᱟᱜᱟ ᱵᱷᱟᱞᱚ ᱵᱟᱥᱟ ᱫᱚ ᱢᱮᱱᱟᱜ ᱜᱮᱭᱟ, ᱥᱮ ᱵᱟᱝ ᱤᱱᱟ. ᱠᱩ ᱡᱩᱫᱤ ᱠᱚ ᱵᱩᱡᱷᱟᱹᱣ ᱞᱮᱠᱷᱟᱱ ᱛᱟᱦᱚᱞᱮ ᱱᱤᱭᱟᱹ ᱠᱩᱫᱚ ᱩᱱᱠᱩ ᱫᱚ ᱚᱱᱟ ᱨᱮᱜᱮ ᱵᱟᱹᱲᱤᱡ ᱠᱚ ᱠᱟᱹᱢᱤᱭᱮᱫᱟ, ᱡᱩᱫᱤ ᱤᱱᱟᱹᱜ ᱠᱚ ᱵᱩᱡᱷᱟᱹᱣ ᱞᱮᱠᱷᱟᱱ ᱵᱟᱝ ᱢᱮᱱᱫᱚ, ᱡᱷᱚᱛᱚ ᱦᱚᱲᱟᱜ ᱱᱚᱝᱠᱟ ᱦᱩᱭᱩᱜ ᱜᱮᱭᱟ ᱾ ᱚᱱᱟ ᱫᱚ ᱢᱤᱫᱴᱮᱡ ᱮᱴᱨᱟᱠᱥᱚᱱ ᱠᱟᱱᱟ ᱾ ᱛᱚ ᱚᱱᱟ ᱠᱚᱫᱚ ᱵᱟᱝ ᱠᱚᱨᱟᱣ ᱞᱮᱠᱷᱟᱱ ᱜᱮ ᱵᱷᱟᱜᱤ ᱜᱮᱭᱟ ᱾
ᱦᱳᱭ ᱦᱳᱭ ᱚᱱᱟ ᱡᱟᱦᱟᱸ ᱵᱤᱱ ᱞᱟᱹᱭ ᱠᱮᱫᱟ ᱥᱮᱪᱮᱫ ᱦᱮᱸ ᱥᱮ ᱾ ᱡᱟᱦᱟᱸ ᱟᱵᱚ ᱵᱚᱱ ᱧᱮᱞ ᱫᱟ, ᱡᱟᱦᱟᱸᱭ ᱠᱚ ᱯᱟᱲᱦᱟᱜ ᱠᱟᱱᱟ
ᱦᱩᱸ
ᱦᱮ ᱩᱱᱠᱩ ᱫᱚ ᱵᱟᱠᱚ ᱵᱟᱹᱦᱩ ᱡᱟᱶᱟᱭᱚᱜ ᱠᱟᱱᱟ, ᱦᱮᱸᱥᱮ ᱩᱱᱠᱩ ᱫᱚᱠᱚ ᱵᱩᱡ ᱟᱠᱟᱜᱼᱟ ᱾ ᱦᱟ ᱟᱫᱚ ᱩᱱᱠᱩ ᱫᱚ ᱧᱮᱞ ᱠᱚᱵᱤᱱ ᱵᱟᱠᱚ ᱡᱟᱦᱟᱸᱭ ᱠᱚ ᱵᱟᱹᱜᱤ ᱠᱟᱜᱼᱟ ᱯᱟᱲᱦᱟᱣ ᱠᱚ
ᱦᱮᱸᱻᱦᱮᱸᱻ᱾
ᱡᱟᱦᱟᱸᱭ ᱠᱚ ᱵᱟᱹᱜᱤᱭ ᱠᱟᱜᱼᱟ ᱚᱱᱠᱟᱱ ᱠᱚᱜᱮ ᱠᱚ ᱚᱱᱠᱟᱭ ᱫᱟ ᱾
ᱦᱮᱸᱻᱦᱮᱸᱻᱦᱮᱸᱻᱦᱮᱸ, ᱩᱱᱠᱩ ᱜᱮ ᱦᱟᱸᱜ ᱧᱮᱞ ᱠᱚᱣᱟ ᱦᱟᱸᱜ ᱦᱮᱸ ᱡᱟᱦᱟᱸ ᱠᱚᱨᱮ ᱦᱟᱸᱜ ᱡᱟᱦᱟᱱᱟᱜ ᱯᱨᱳᱜᱨᱟᱢ ᱠᱚ ᱦᱩᱭᱩᱜ ᱠᱟᱱ ᱜᱮ ᱦᱟᱸᱜ ᱡᱮ ᱪᱟᱞᱟᱜ ᱠᱟᱱᱟ ᱠᱩ ᱟᱨ ᱦᱟᱹᱱᱤ ᱠᱩ ᱱᱟᱹᱭ ᱥᱟᱛᱮᱜ ᱦᱟᱸᱜ ᱵᱟᱹᱵᱩ ᱢᱟᱹᱭ ᱥᱟᱛᱮ ᱦᱟᱸᱜ ᱠᱚ ᱢᱮᱞᱟ ᱢᱮᱥᱟᱜ ᱠᱟᱱᱟ ᱦᱟᱸᱜ ᱥᱮ ᱩᱱᱠᱩ ᱜᱮ ᱦᱟᱸᱜ ᱵᱮᱱ ᱧᱮᱞ ᱠᱚᱣᱟ, ᱦᱟᱸᱜ ᱟᱛᱩ ᱠᱚᱨᱮ ᱦᱟᱸᱜ ᱫᱚᱞ ᱵᱚᱞ ᱱᱤᱭᱟᱹ ᱠᱚ ᱫᱟᱸᱬᱟ ᱵᱟᱲᱟᱭᱟ ᱦᱟᱸᱜ ᱚᱱᱟ ᱠᱚᱨᱮᱱᱟᱜ ᱠᱳᱭ ᱜᱮᱭᱟᱱ ᱫᱚ ᱵᱟᱹᱱᱩᱜ ᱛᱟᱠᱚᱣᱟ ᱦᱟᱸᱜ, ᱩᱱᱠᱩ ᱜᱮ ᱦᱟᱸᱜ ᱦᱟᱹᱱᱤ ᱱᱟ. ᱭ ᱜᱟᱛᱤ ᱵᱟᱹᱲᱤ ᱜᱟᱛᱤ ᱜᱟᱛᱤ ᱛᱮ ᱨᱚᱲ ᱛᱮ ᱯᱷᱳᱱ ᱛᱮ ᱟᱨ ᱧᱮᱞ ᱠᱚᱵᱤᱱ ᱦᱟᱸᱜ ᱟᱵᱚ ᱥᱚᱢᱟᱡᱽ ᱨᱮᱫᱚ, ᱦᱟᱸᱜ ᱱᱚᱝᱠᱟ ᱠᱟᱹᱴᱤᱡ ᱠᱟᱹᱴᱤᱡ ᱠᱚᱲᱟ ᱠᱚ ᱦᱟᱸᱜ ᱠᱚᱦᱚᱸ ᱟᱹᱰᱤ ᱠᱟᱡᱟᱠ ᱦᱟᱸᱜ ᱠᱚ ᱦᱟᱸᱜ ᱠᱩ ᱚᱱᱟ ᱱᱤᱥᱟᱹᱜ ᱠᱟᱱᱟ ᱠᱚ ᱦᱟᱸᱜ ᱠᱚ ᱪᱮᱫ ᱫᱟᱠᱚ ᱦᱟᱸᱜ ᱟᱫᱚ ᱱᱚᱣᱟ ᱫᱚ ᱟᱨᱦᱚᱸ ᱟᱹᱰᱤ ᱢᱟᱨᱟᱝ ᱤᱯᱷᱮᱠᱴ ᱯᱟᱲᱟᱜ ᱠᱟᱱᱟ ᱾
ᱦᱳᱭ ᱚᱱᱟ ᱢᱟ ᱯᱟᱲᱟᱜ ᱠᱟᱱ ᱜᱮᱭᱟ ᱵᱟᱝ ᱵᱩᱡᱽ ᱠᱟᱛᱮᱜ ᱠᱚ ᱚᱱᱠᱟᱭᱫᱟ, ᱢᱟᱱᱮ ᱚᱱᱟ ᱫᱚ ᱟᱨᱦᱚᱸ ᱱᱮᱛᱟᱨ ᱧᱮᱞ ᱦᱩᱭᱩᱜ ᱠᱟᱱᱟ ᱚᱱᱟ ᱠᱚ ᱚᱱᱠᱟᱱ ᱡᱤᱱᱤᱥᱜᱮ ᱵᱟᱹᱲᱛᱤ ᱦᱩᱭᱩᱜ ᱠᱟᱱᱟ ᱾
ᱦᱩᱸ ᱟᱹᱰᱤ ᱜᱟᱱ ᱵᱟᱹᱲᱛᱤ ᱦᱩᱭᱩᱜ ᱠᱟᱱᱟ ᱜᱚᱝᱠᱮ ᱟᱯᱮ ᱴᱩ ᱴᱚᱴᱷᱟ ᱫᱚ ᱦᱩᱭᱩᱜ ᱠᱟᱱᱟ ᱥᱮ ᱵᱟᱝ? ᱟᱞᱮ ᱴᱚᱴᱷᱟ ᱫᱚ ᱟᱹᱰᱤ ᱜᱟᱱ ᱜᱮ ᱦᱩᱭᱩᱜ ᱠᱟᱱᱟ, ᱤᱱᱟᱹ ᱠᱚᱫᱚ ᱾
ᱦᱸᱻ ᱟᱞᱮ ᱴᱚᱴᱷᱟ ᱦᱚᱸ ᱜᱚᱢᱠᱮ ᱟᱞᱮ ᱴᱚᱴᱷᱟ ᱥᱮᱜ ᱢᱟ ᱟᱹᱰᱤ ᱵᱟᱹᱲᱛᱤ ᱦᱩᱭᱩᱜ ᱠᱟᱱ ᱚᱱᱟ ᱧᱤᱫᱟᱹ ᱯᱟᱛᱟ ᱠᱚ᱾ ᱠᱚ ᱫᱚᱢᱮ ᱦᱩᱭᱩᱜᱼᱟ ᱛᱚ᱾
ᱦᱩᱸᱻ
ᱟᱞᱮ ᱥᱮᱫ ᱫᱚ ᱜᱚᱝᱠᱮ ᱯᱟᱛᱟ ᱫᱚ ᱦᱟᱸᱜ ᱦᱚᱸᱜ-ᱚ ᱱᱚᱝᱠᱟ ᱛᱟᱸᱦᱮ ᱦᱩᱭᱩᱜ-ᱟ ᱦᱟᱸᱜ ᱚᱱᱟ ᱤᱭᱟᱹ ᱫᱮᱵᱤ ᱪᱟᱸᱫᱩ ᱦᱟᱸᱜ᱾
ᱦᱳᱭ
ᱚᱱᱟ ᱫᱮᱵᱤ ᱪᱟᱸᱫᱚ ᱦᱟᱜ ᱡᱟᱜᱮ ᱦᱟᱸᱜ ᱢᱤᱫ ᱵᱟᱨ ᱦᱩᱭᱩᱜ ᱜᱮᱭᱟ ᱦᱟᱸᱜ ᱟᱨ ᱱᱚᱝᱠᱟ ᱫᱚ ᱦᱟᱸᱜ ᱯᱨᱳᱜᱨᱟᱢ ᱚᱨᱜᱮᱥ ᱫᱚ ᱦᱟᱜ ᱯᱷᱩᱴᱵᱚᱞ ᱢᱟᱴᱷ ᱠᱚᱨᱮ ᱫᱚ ᱦᱟᱜ ᱚᱱᱠᱟ ᱮᱢᱱᱤ ᱫᱤᱱ ᱨᱮᱫᱚ ᱵᱟᱠᱚ ᱟᱹᱜᱩ ᱵᱟᱲᱟᱭ ᱜᱮᱭᱟ ᱦᱟᱸᱜ ᱱᱚᱛᱮ ᱫᱚ ᱦᱟᱸᱜ ᱱᱚᱝᱠᱟ ᱫᱚ᱾ ᱥᱮ ᱯᱨᱳᱜᱨᱟᱢ ᱦᱚᱸ ᱩᱱᱟᱹᱜ ᱫᱚ ᱦᱟᱸᱜ ᱵᱟᱠᱚ ᱦᱩᱭ ᱵᱟᱲᱟᱭ ᱜᱮᱭᱟ ᱦᱟᱸᱜ᱾
ᱦᱮᱸ
ᱟᱫᱚ ᱚᱱᱮ ᱮᱱ ᱨᱮᱦᱚᱸ ᱱᱮᱛᱟᱨ ᱫᱚ ᱟᱞᱮ ᱥᱮᱫ ᱫᱚ ᱱᱚᱜ-ᱚᱭ ᱵᱟᱯᱞᱟ ᱵᱤᱦᱟᱹ ᱦᱩᱭᱩᱜ-ᱟ ᱛᱚ᱾
ᱦᱳᱭ
ᱛᱚ ᱠᱚᱲᱟ ᱠᱚᱦᱟᱸᱜ ᱟᱹᱰᱤ ᱠᱟᱡᱟᱠ ᱦᱟᱸᱜ ᱠᱚ ᱪᱟᱞᱟᱜ-ᱟ ᱦᱟᱸᱜ ᱫᱚᱝ ᱥᱚᱜᱚᱭ᱾ ᱰᱤᱡᱮ ᱨᱮ ᱮᱱᱮᱡ ᱠᱚ ᱪᱟᱞᱟᱜᱼᱟ ᱦᱟᱸᱜ ᱱᱚᱼᱚᱭ ᱪᱩᱼᱴᱤ ᱧᱩ ᱵᱤᱲᱤ ᱧᱩ ᱦᱟᱱᱤ ᱥᱟᱛᱮᱜ ᱜᱟᱞᱢᱟᱨᱟ ᱱᱩᱭ ᱥᱟᱛᱮᱜ ᱜᱟᱞᱢᱟᱨᱟᱣ ᱚᱱᱠᱟ ᱛᱮᱜᱮ ᱦᱟᱸᱜ ᱠᱚ ᱵᱟᱹᱲᱤᱡᱚᱜ
ᱵᱟ ᱟᱹᱵᱤᱱ ᱡᱟᱦᱟᱸ ᱵᱤᱱ ᱞᱟᱹᱭ ᱠᱮᱫᱟ ᱚᱱᱟ ᱡᱮ ᱫᱚᱝ ᱮᱱᱮᱡ ᱥᱚᱜᱚᱭ ᱠᱚ ᱚᱱᱟ ᱠᱚᱫᱚ ᱦᱮᱸ ᱚᱱᱟ ᱠᱚᱫᱚ ᱥᱟᱶᱛᱟ ᱨᱮᱭᱟᱜ ᱠᱟᱱᱟ ᱚᱱᱟ ᱠᱚᱫᱚ ᱠᱚᱨᱟᱣ ᱫᱚ ᱞᱟᱹᱠᱛᱤ ᱠᱟᱱ ᱜᱮᱭᱟ ᱦᱮᱸᱥᱮ
ᱟᱨ ᱫᱚᱝ ᱥᱚᱜᱚᱭ ᱦᱚᱸ ᱱᱮᱛᱟᱨ ᱢᱟ ᱦᱟᱸᱜ ᱪᱟᱞᱟᱜ ᱠᱟᱱ ᱜᱮ ᱦᱟᱸᱜ ᱠᱚ ᱜᱚᱢᱠᱮ ᱟᱫᱚ ᱦᱟᱸᱜ ᱚᱱᱮ ᱢᱟ ᱦᱟᱸᱜ ᱛᱩᱢᱫᱟᱜ ᱴᱟᱢᱟᱠ ᱨᱮᱢᱟ ᱮᱱᱮᱡ ᱨᱟᱹᱥᱠᱟᱹ ᱵᱟᱹᱱᱩᱜ-ᱟᱦᱟᱜ
ᱦᱳᱭ, ᱱᱮᱛᱟᱨ ᱢᱟᱛᱚ ᱚᱱᱮ ᱰᱤᱡᱮ ᱢᱟᱹᱭᱤᱠ ᱫᱟᱠᱚ ᱥᱮ, ᱦᱳᱸᱭ ᱟᱫᱚ ᱚᱱᱠᱟ ᱠᱟᱛᱮ ᱜᱮᱛᱚ ᱟᱵᱚᱣᱟᱜ ᱨᱩ ᱠᱚᱫᱚ ᱟᱫ ᱪᱟᱵᱟᱜ ᱠᱟᱱᱟ ᱥᱮ,
ᱦᱮᱸ ᱟᱫᱚᱜ ᱠᱟᱱᱟ ᱜᱚᱢᱠᱮ᱾
ᱦᱮᱸ
ᱦᱮᱸ
ᱟᱨ ᱧᱮᱞᱚᱜ ᱠᱟᱱᱟ ᱡᱮ ᱦᱟᱯᱮᱱ ᱫᱤᱱᱨᱮ ᱡᱟᱦᱟᱸᱭ ᱠᱚ ᱦᱤᱡᱩᱜ ᱠᱟᱱ ᱦᱮᱸ ᱛᱟᱦᱞᱮ ᱩᱱ ᱛᱮᱫᱚ ᱟᱜ ᱨᱩ ᱠᱚᱫᱚ ᱮᱠᱟᱞᱛᱮ ᱟᱫ ᱪᱟᱵᱟᱜ-ᱟ᱾
ᱦᱮᱸ ᱦᱮᱸ
ᱦᱮᱸ
ᱱᱚᱜ-ᱱᱟ ᱠᱚᱜᱮ ᱥᱟᱵ ᱫᱚᱦᱚ ᱞᱟᱹᱜᱤᱫ ᱞᱟᱹᱠᱛᱤ ᱫᱚ ᱟᱵᱚ ᱤᱭᱚᱝ ᱡᱮᱱᱮᱨᱮᱥᱚᱱ ᱡᱟᱦᱟᱸ ᱢᱮᱱᱟᱜ ᱵᱚᱱᱟ ᱟᱵᱚ ᱵᱩᱡᱷᱟᱹᱣᱟᱱ ᱞᱟᱹᱠᱛᱤ ᱠᱟᱱᱟ ᱥᱮ ᱵᱟᱝ ᱡᱮᱢᱚᱱ ᱯᱚᱨᱚᱵᱚᱨᱛᱤ ᱠᱟᱞ ᱟᱵᱚᱨᱮᱱ ᱯᱚᱨᱮᱨ ᱡᱮᱱᱟᱨᱮᱥᱚᱱ ᱠᱚ ᱱᱚᱝᱠᱟᱱ ᱯᱚᱨᱤᱥᱛᱷᱤᱛᱤ ᱨᱮ ᱡᱮᱢᱚᱱ ᱵᱟᱠᱚ ᱯᱟᱲᱟᱜ-ᱦᱟᱸᱜ᱾
ᱯᱟᱲᱟᱜ ᱢᱟ ᱦᱳᱭ
ᱦᱮᱸ ᱦᱮᱸ ᱟᱫᱚ ᱟᱹᱛᱩ ᱦᱩᱸ ᱨᱚᱲ ᱵᱮᱱ
ᱟᱫᱚ ᱞᱟᱹᱭ ᱫᱟᱞᱤᱧ ᱡᱮ ᱛᱟᱦᱚᱞᱮ ᱚᱱᱟ ᱡᱟᱦᱟᱸ ᱧᱤᱫᱟᱹ ᱯᱟᱛᱟ ᱠᱚ ᱦᱩᱭᱩᱜ ᱠᱟᱱ ᱦᱮᱸ ᱚᱱᱟ ᱠᱚ ᱟᱹᱵᱤᱱᱟᱜ ᱢᱚᱛ ᱛᱮᱫᱚ ᱪᱮᱫ ᱮ ᱞᱟᱹᱭ ᱮᱫᱟ ᱚᱱᱟ ᱠᱚᱫᱚ ᱵᱚᱱᱫᱚ ᱞᱟᱹᱠᱛᱤ ᱠᱟᱱᱟ ᱥᱮ ᱵᱟᱝ?
ᱟᱹᱞᱤᱧᱟᱜ ᱢᱚᱛ ᱛᱮᱢᱟᱭ ᱢᱮᱱᱮᱫ ᱠᱟᱱ ᱵᱚᱱᱫᱷᱩ ᱫᱚ ᱟᱹᱰᱤ ᱜᱮ ᱞᱟᱹᱠᱛᱤ ᱠᱟᱱᱟ ᱚᱱᱟ ᱠᱚᱫᱚ᱾
ᱦᱮᱸ
ᱵᱚᱱᱫᱚ ᱞᱮᱠᱷᱟᱱ, ᱦᱳᱭ ᱠᱤᱪᱷᱩᱜᱟᱱ ᱥᱩᱫᱷᱨᱟᱹᱜ ᱨᱮᱱᱟᱜ ᱪᱟᱱᱥ ᱞᱤᱧ ᱧᱮᱞ ᱧᱟᱢ ᱮᱫᱟ᱾
ᱦᱳᱭ ᱢᱟᱱᱮ ᱱᱮᱛᱟᱨ ᱢᱟ ᱚᱱᱟ ᱧᱤᱫᱟᱹ ᱯᱟᱛᱟ ᱠᱚᱜᱮ ᱡᱟᱹᱥᱛᱤ ᱦᱩᱭᱩᱜ ᱠᱟᱱᱟ, ᱢᱟᱱᱮ ᱡᱟᱦᱟᱱᱟᱜ ᱜᱮ ᱦᱩᱭᱩᱜ᱾ ᱢᱟᱜ ᱢᱚᱬᱮ ᱠᱚ ᱦᱩᱭᱩᱜ ᱧᱤᱫᱟᱹ ᱯᱟᱛᱟ ᱠᱚ ᱠᱚᱨᱟᱣ ᱦᱚᱪᱚ ᱵᱚᱞ ᱠᱷᱮᱞ ᱠᱚ ᱦᱩᱭᱩᱜ ᱧᱤᱫᱟᱹ ᱯᱟᱛᱟ᱾
ᱚᱱᱮ ᱚᱱᱟ ᱠᱚ ᱡᱤᱱᱤᱥ ᱜᱮ ᱟᱵᱮᱱ ᱡᱩᱫᱤ ᱫᱤᱥᱟᱹᱭ ᱵᱮᱱ ᱯᱟᱛᱟ ᱢᱮᱞᱟ ᱦᱚᱪᱚᱭ ᱛᱟᱵᱮᱱ ᱚᱱᱮ ᱚᱱᱟ ᱠᱚ ᱵᱟᱝ ᱠᱚᱨᱟᱣ ᱠᱟᱛᱮ ᱟᱵᱮᱱ ᱡᱩᱫᱤ ᱥᱚᱢᱟᱡᱽ ᱵᱤᱥᱚᱭ ᱛᱮ ᱠᱤᱪᱷᱩ ᱤᱥᱯᱤᱪ ᱵᱚᱠᱛᱚᱵᱵᱚ ᱞᱮᱠᱟᱱ ᱞᱟᱹᱴᱩ ᱜᱚᱝᱠᱮ ᱛᱟᱠᱚ ᱵᱮᱱ ᱦᱚᱦᱚ ᱡᱟᱣᱨᱟ ᱞᱮᱠᱚ ᱠᱷᱟᱡᱽ ᱧᱤᱫᱟ ᱜᱚᱴᱟᱝ ᱫᱤᱱ ᱫᱚ ᱫᱤᱱᱨᱮ ᱢᱟᱱᱮ ᱧᱤᱫᱟᱹ ᱵᱮᱲᱟ ᱵᱟᱝ ᱠᱟᱛᱮᱜ ᱫᱤᱱ ᱵᱮᱲᱟ ᱨᱮ ᱡᱚᱛᱚ ᱦᱚᱲ ᱢᱤᱫ ᱥᱟᱛᱮᱜ ᱫᱩᱲᱩᱵ ᱧᱟᱯᱟᱢ ᱠᱟᱛᱮᱫ ᱥᱚᱢᱟᱡᱽ ᱵᱤᱥᱚᱭ ᱛᱮ ᱡᱟᱦᱟᱱᱟᱜ ᱢᱟᱱᱮ ᱢᱩᱞ ᱵᱚᱠᱛᱚᱵᱵᱚ ᱤᱥᱯᱤᱡ ᱠᱚ ᱪᱮᱫ ᱠᱚ ᱪᱚᱝᱠᱮᱜ ᱟᱢ ᱼᱼ ᱛᱤᱱᱟᱹᱜ ᱱᱟᱯᱟᱭ ᱨᱮᱱᱟᱜ ᱠᱟᱛᱷᱟ ᱠᱟᱱᱟ ᱾ ᱟᱨ ᱥᱚᱢᱟᱡᱽ ᱱᱤᱡᱮ ᱛᱮᱜᱮ ᱮᱱᱮᱡ ᱥᱮᱨᱮᱧ ᱦᱩᱭ ᱞᱮᱱᱠᱷᱟᱱ ᱛᱤᱱᱟᱹᱜ ᱢᱚᱡᱽ ᱡᱚᱛᱚ ᱜᱚᱜᱚ-ᱵᱟᱵᱟ ᱵᱚᱭᱦᱟ ᱢᱤᱥᱨᱟ ᱢᱤᱫ ᱥᱟᱶ ᱛᱮᱵᱚᱱ ᱨᱟᱹᱥᱠᱟᱹ ᱫᱟᱲᱤᱭᱟᱜᱼᱟ ᱥᱮ ᱵᱟᱝ?
ᱦᱩᱭ ᱵᱟᱠᱷᱟᱱ ᱫᱚ ᱟᱹᱰᱤ ᱠᱤᱪᱷᱩ ᱪᱮᱫ ᱛᱮᱱᱟᱜ ᱧᱟᱢᱚᱜᱼᱟ ᱾ ᱵᱟᱲᱟᱭᱚᱜᱼᱟ ᱾ ᱦᱮᱸᱥᱮ ᱦᱩᱸ ᱟᱫᱚ ᱚᱱᱠᱟᱱᱟᱜ ᱢᱟ ᱧᱮᱞ ᱦᱩᱭ ᱟᱠᱟᱱ ᱚᱱᱠᱟᱱᱟᱜ ᱥᱯᱤᱪ ᱠᱚᱫᱚ ᱢᱟᱱᱮ ᱟᱠᱷᱲᱟ ᱠᱚᱫᱚ ᱚᱱᱟ ᱦᱩᱞ ᱢᱟᱦᱟ, ᱠᱚᱨᱮ ᱜᱮ ᱦᱩᱭ ᱵᱟᱲᱟᱜᱼᱟ ᱾
ᱦᱩᱸ ᱟᱞᱮ ᱥᱮᱜ ᱢᱟ ᱱᱚᱛᱮ ᱢᱟ ᱜᱚᱝᱠᱮ ᱵᱟᱝ ᱦᱩᱭ ᱵᱟᱲᱟᱜ ᱜᱮᱭᱟ ᱚᱱᱠᱟᱱ ᱠᱚ ᱡᱤᱱᱤᱥ ᱠᱚᱫᱚ ᱥᱮ
ᱦᱩᱸ
ᱢᱮᱱ ᱱᱚᱛᱮ ᱫᱚ ᱟᱹᱞᱤᱧ ᱢᱟ ᱱᱚᱣᱟ ᱴᱚᱴᱷᱟ ᱵᱟᱝᱜᱟᱞ ᱯᱚᱱᱚᱛ ᱨᱮᱭᱟᱜ ᱩᱛᱛᱚᱨ ᱫᱤᱱᱟᱡᱽᱯᱩᱨ ᱰᱤᱥᱴᱤᱠ ᱠᱷᱚᱱ ᱞᱤᱧ ᱨᱚᱲᱮᱫ ᱠᱟᱱᱟ ᱾ ᱚᱱᱟ ᱛᱮᱫᱚ ᱱᱚᱣᱟ ᱠᱚ ᱡᱤᱱᱤᱥ ᱫᱚ ᱟᱹᱰᱤ ᱠᱚᱢ ᱜᱮ ᱧᱮᱞ ᱧᱟᱢᱚᱜᱼᱟ ᱾
ᱛᱮ ᱥᱚᱨᱦᱟᱭ ᱠᱚᱨᱮ ᱦᱚᱸ ᱱᱚ ᱱᱚᱛᱮ ᱵᱤᱱ ᱧᱮᱞ ᱞᱮᱠᱷᱟᱭ ᱢᱟ ᱯᱷᱟᱱᱥᱟᱱ ᱠᱚ ᱟᱹᱜᱩ ᱵᱟᱲᱟᱭ ᱜᱮᱭᱟ ᱥᱤᱝᱜᱟᱨ ᱴᱤᱝᱜᱟᱨ ᱠᱚᱠᱚ ᱟᱹᱜᱩ ᱵᱟᱲᱟ ᱠᱚᱜᱮ ᱮᱱᱮᱡ ᱵᱟᱲᱟᱜ ᱜᱮᱭᱟ ᱠᱩ ᱾
ᱦᱩᱸᱜ ᱾
ᱡᱩᱫᱤ ᱡᱚᱛᱚ ᱟᱹᱛᱩ ᱠᱚ ᱱᱚᱝᱠᱟᱜᱼᱟ ᱾ ᱥᱚᱨᱦᱟᱭᱚᱜ ᱞᱮᱠᱟᱱ ᱫᱤᱱ ᱨᱮᱦᱚᱸ ᱡᱚᱛᱚ ᱟᱛᱳ ᱠᱷᱚᱭᱟᱜ ᱟᱠᱷᱟᱲᱟ ᱵᱤᱱ ᱤᱫᱤᱭᱟ ᱛᱩᱢᱫᱟᱜ ᱴᱟᱢᱟᱠ ᱛᱮᱵᱤᱱ ᱨᱟᱹᱥᱠᱟᱹᱜᱼᱟ ᱦᱩᱱᱟᱹᱝ ᱾ ᱛᱤᱱᱟᱹᱜ ᱢᱚᱸᱡᱽ ᱨᱟᱹᱥᱠᱟᱹ ᱨᱮᱭᱟᱜ ᱠᱟᱛᱷᱟ ᱥᱮ ᱵᱟᱝ ᱰᱩᱢᱠᱟᱹ ᱨᱮᱱᱟᱜ ᱮᱥ ᱠᱤ ᱠᱚᱞᱮᱡᱽ ᱫᱚ ᱦᱩᱭ ᱵᱟᱲᱟᱜ ᱜᱮᱭᱟ ᱾
ᱦᱩᱸ ᱾ ᱟᱫᱚ ᱟᱹᱵᱤᱱ ᱥᱮᱫ ᱫᱚ ᱠᱟᱹᱴᱤᱡ ᱵᱷᱮᱜᱟᱨ ᱵᱷᱮᱜᱟᱨ ᱠᱚ ᱮᱱᱮᱡ ᱜᱮᱭᱟ ᱥᱮ ᱟᱹᱵᱤᱱ ᱱᱟᱜ ᱫᱤᱥᱚᱢ ᱥᱮ ᱟᱨ ᱟᱹᱞᱤᱧ ᱥᱮᱱᱟᱜ ᱫᱤᱥᱚᱢ ᱦᱚᱸ ᱟᱹᱞᱤᱧ ᱫᱚᱜ
ᱦᱮᱸ ᱡᱮᱠᱟ ᱡᱮᱠᱟ ᱛᱮᱫᱚ ᱜᱚᱝᱠᱮ ᱨᱩ ᱠᱚᱨᱮᱱᱟᱜ ᱦᱚᱸ ᱟᱞᱟᱫᱟ ᱜᱮ ᱨᱩ ᱜᱮᱭᱟ ᱠᱚ ᱥᱮ ᱵᱟᱝ?
ᱦᱳᱭ ᱟᱹᱰᱤ ᱜᱮ ᱵᱷᱮᱜᱟᱨ ᱜᱮᱭᱟ ᱨᱩ ᱠᱚᱦᱚᱸ
ᱵᱷᱮᱜᱟᱨ ᱜᱮᱭᱟ ᱥᱮ ᱨᱚᱲ ᱠᱚᱦᱚᱸ ᱵᱚᱱ ᱟᱸᱡᱚᱢᱟ ᱦᱟᱸᱜ ᱟᱹᱰᱤ ᱵᱷᱮᱜᱟᱨ ᱜᱮ ᱦᱟᱸᱜ ᱠᱚ ᱨᱚᱲᱟ ᱦᱟᱸᱜ ᱟᱵᱚ ᱦᱟᱸᱜ
ᱦᱳᱭ ᱾
ᱚᱱᱮ ᱧᱮᱞ ᱵᱤᱱ ᱥᱮᱫ ᱡᱷᱟᱲᱠᱷᱚᱸᱱᱰ ᱥᱮᱫ ᱫᱚ ᱮᱸ ᱠᱟᱹᱴᱤᱡ ᱦᱤᱱᱫᱤ ᱠᱚᱠᱚ ᱢᱮᱥᱟᱜᱼᱟᱻ ᱾ ᱩᱲᱤᱥᱟ ᱥᱮᱫ ᱫᱚ ᱩᱲᱤᱭᱟᱹ ᱠᱚ ᱦᱳᱭ ᱥᱮ
ᱵᱮᱝᱜᱚᱞ ᱵᱮᱝᱜᱚᱞ ᱯᱚᱱᱚᱛ ᱨᱮᱱᱟᱜ ᱫᱚ ᱦᱟᱸᱜ ᱵᱟᱝᱞᱟ ᱠᱚ ᱦᱟᱸᱜ ᱱᱟᱥᱤᱭᱟᱹᱜ ᱠᱚ ᱦᱟᱸᱜ ᱨᱚᱲᱚ ᱤᱭᱟᱹ ᱦᱮᱸ ᱾
ᱦᱳᱭ ᱦᱳᱭ ᱦᱳᱭ ᱟᱫᱚ ᱚᱱᱠᱟ ᱵᱷᱮᱜᱟᱨ ᱵᱷᱮᱜᱟᱨ ᱴᱚᱴᱷᱟ ᱯᱟᱞᱮᱫ?
ᱦᱚᱲ ᱵᱟᱥᱟ ᱜᱚᱸ ᱦᱟᱸᱜ ᱦᱟᱸᱜ ᱾ ᱢᱟᱱᱮ ᱵᱮᱢᱲᱟᱜ ᱧᱚᱜ ᱜᱮᱦᱟᱸᱜ ᱠᱚ ᱨᱚᱲᱟ ᱦᱟᱸᱜ ᱜᱚᱝᱠᱮ ᱥᱮ ᱵᱟᱝ?
ᱦᱳᱭ ᱾ ᱟᱫᱚ ᱚᱱᱠᱟ ᱵᱷᱮᱜᱟᱨ ᱵᱷᱮᱜᱟᱨ ᱴᱚᱴᱷᱟ ᱨᱮ ᱵᱷᱮᱜᱟᱨ ᱵᱷᱮᱜᱟᱨ ᱨᱚᱲ ᱠᱚ ᱢᱮᱱᱟᱜᱼᱟ ᱾
ᱛᱟᱦᱚᱞᱮ ᱜᱚᱝᱠᱮ ᱡᱮ ᱟᱹᱵᱤᱱᱟᱜ ᱚᱱᱛᱮ ᱫᱚ ᱥᱚᱦᱚᱨᱟᱭ ᱯᱚᱨᱚᱵᱽ ᱠᱚ ᱾ ᱚᱱᱮ ᱪᱮᱫ ᱞᱮᱠᱟ ᱠᱚ ᱢᱟᱱᱟᱣᱟ?
ᱥᱚᱨᱚᱦᱟᱭ ᱯᱚᱨᱚᱵᱽ ᱫᱚ ᱱᱚᱜᱼᱚᱭ ᱟᱯᱮᱥᱮᱫ ᱢᱟᱦᱟᱜ ᱜᱚᱝᱠᱮ ᱚᱠᱟ ᱢᱟᱦᱟ ᱠᱚ ᱢᱟᱱᱟᱣᱟ ᱟᱞᱮ ᱥᱮᱫ ᱢᱟᱦᱟ ᱱᱚᱜᱼᱚᱭ ᱤᱭᱟᱹ ᱡᱟᱱᱩᱣᱟᱨᱤ ᱦᱟᱸᱜ ᱪᱟᱸᱫᱳ ᱦᱟᱸᱜ ᱱᱚᱜᱼᱚᱭ ᱡᱟᱱᱩᱣᱟᱨᱤ ᱦᱟᱸᱜ ᱜᱮ ᱦᱟᱸᱜ ᱠᱚ ᱢᱟᱱᱟᱣ ᱜᱮᱭᱟ ᱦᱟᱸᱜ ᱡᱚᱛᱚ ᱦᱚᱲ ᱦᱳᱜᱟ ᱾ ᱟᱨ ᱡᱮᱜᱟ ᱡᱮᱜᱟ ᱛᱮ ᱦᱮᱸ ᱥᱚᱨᱦᱟᱭ ᱾
ᱦᱮᱸ ᱟᱪᱷᱟ ᱾
ᱱᱚᱣᱟ ᱡᱮ ᱱᱣᱟᱨᱮ ᱦᱟᱸᱜ ᱜᱮ ᱦᱟᱸᱜ ᱠᱚ ᱥᱚᱨᱦᱟᱭᱚᱜᱼᱟ᱾
ᱢᱟᱱᱮ ᱟᱹᱞᱤᱧ ᱞᱤᱧ ᱟᱸᱡᱚᱢ ᱵᱟᱲᱟ ᱟᱠᱟᱫᱟ ᱦᱮᱸ᱾ ᱮᱡᱤ ᱮᱴᱟᱜ ᱮᱴᱟᱜ ᱥᱮᱫ ᱫᱚ ᱚᱱᱟ ᱯᱩᱥ ᱵᱚᱸᱜᱟ ᱠᱚ ᱥᱚᱦᱨᱟᱭᱚᱜᱼᱟ᱾
ᱟᱪᱪᱷᱟ ᱟᱪᱪᱷᱟ ᱢᱟᱱᱮ ᱫᱤᱵᱤ ᱪᱟᱸᱫᱩ ᱦᱟᱸᱜ ᱾
ᱟᱡᱚᱢ ᱵᱲᱟ ᱠᱟᱜ ᱤᱧ ᱦᱚᱭ ᱦᱚᱭ ᱦᱚᱭ ᱦᱚᱭ ᱾
ᱦᱟᱸ ᱾ ᱟᱯᱮ ᱥᱮᱫ ᱫᱚ ᱾
ᱟᱪᱪᱷᱟ ᱟᱞᱮ ᱟᱞᱮ ᱥᱮᱫ ᱫᱚ ᱵᱟᱝ ᱜᱚᱝᱠᱮ ᱚᱱᱠᱟ ᱥᱚᱦᱚᱨᱟᱭ ᱵᱚᱸᱜᱟ ᱜᱮᱞᱮ ᱥᱚᱦᱨᱟᱭᱚᱜᱼᱟ ᱾ ᱢᱟᱱᱮ ᱟᱹᱰᱤ ᱨᱟᱹᱥᱠᱟᱹ ᱥᱟᱺᱦᱤᱡ ᱞᱮ ᱥᱚᱦᱨᱟᱭᱚᱜᱼᱟ ᱢᱟᱱᱮ ᱢᱚᱬᱮ ᱥᱤᱧ ᱢᱚᱬᱮ ᱧᱤᱫᱟᱹ ᱾ ᱮᱱᱮᱡ ᱡᱟᱸᱜᱟᱭᱟ ᱠᱚ ᱱᱚᱝᱠᱟ ᱾
ᱟᱞᱮ ᱥᱮᱫ ᱫᱚ ᱱᱚᱝᱠᱟ ᱜᱚᱝᱠᱮ ᱡᱮᱭᱥᱮ ᱤᱭᱟᱹ ᱠᱷᱩᱱᱴᱟᱹᱣ ᱦᱤᱞᱳᱜ ᱾
ᱦᱩᱸ ᱾
ᱠᱷᱩᱱᱴᱟᱹᱣ ᱦᱤᱞᱳᱜ ᱟᱨ ᱾ ᱠᱷᱩᱱᱴᱟᱹᱣ ᱫᱚᱥᱟᱨ ᱡᱟᱞᱤ ᱦᱟᱸᱝ ᱮᱱᱦᱤᱞᱳᱜ ᱠᱚ ᱮᱱᱮᱡᱚᱜᱼᱟ ᱦᱟᱸᱜ ᱟᱨ ᱦᱟᱱᱛᱮ ᱫᱤᱱ ᱫᱚ ᱦᱟᱸᱜ ᱚᱱᱮ ᱾ ᱟᱨ ᱱᱚᱛᱮ ᱢᱟ ᱦᱟᱸᱜ ᱜᱚᱝᱠᱮ ᱚᱱᱟ ᱡᱟᱜᱟ ᱡᱟᱜᱟ ᱛᱮ ᱦᱟᱸᱜ ᱰᱤᱡᱮ ᱠᱚ ᱟᱹᱜᱩ ᱵᱟᱲᱟᱭ ᱜᱮᱭᱟ ᱥᱮ ᱚᱱᱟ ᱠᱚᱦᱚᱸ ᱢᱤᱫᱛᱮ ᱦᱟᱸᱜ ᱵᱟᱹᱲᱤᱡ ᱦᱟᱸᱜ ᱵᱤᱧ ᱧᱮᱞ ᱧᱟᱢᱟ ᱦᱟᱸᱜ᱾
ᱚᱸᱧᱡ
ᱚ ᱥᱚᱨᱦᱟᱭ ᱞᱮᱠᱟᱱ ᱫᱤᱱ ᱫᱚ ᱰᱤᱡᱮ ᱟᱹᱜᱩ ᱫᱚ ᱵᱟᱝ ᱜᱟᱱᱚᱜᱼᱟ ᱥᱮ ᱾
ᱦᱳᱭ ᱾
ᱛᱚ ᱦᱚᱲ ᱵᱟᱠᱚ ᱵᱩᱡᱷᱟᱹᱣᱟ ᱦᱟᱸᱜ ᱟᱫᱚ ᱾ ᱦᱮ ᱢᱮᱱ ᱜᱮᱭᱟ ᱠᱚ ᱟᱨ ᱡᱟᱭᱜᱟ ᱡᱟᱭᱜᱟ ᱦᱚᱲ ᱫᱚ ᱛᱩᱢᱫᱟᱜ ᱴᱟᱢᱟᱠ ᱨᱩ ᱦᱚᱲ ᱵᱟᱹᱱᱩᱜ ᱠᱚᱣᱟ ᱾ ᱛᱚ ᱱᱚᱣᱟ ᱨᱮᱱ ᱫᱩᱥᱤ ᱢᱟ ᱩᱱᱠᱩ ᱜᱮ ᱵᱟᱠᱩ ᱪᱮᱫ ᱞᱮᱠᱷᱟᱡ ᱚᱱᱟ ᱠᱚᱨᱮᱱᱟᱜ ᱜᱩᱨᱩᱛᱛᱚ ᱵᱟᱝ ᱞᱮᱠᱷᱟᱡ ᱫᱚ ᱾ ᱚᱱᱟ ᱢᱟ ᱡᱚᱱᱚᱢ ᱛᱚᱨᱟᱢᱟ ᱠᱳᱱᱚ ᱡᱤᱱᱤᱥ ᱪᱮᱫ ᱠᱟᱛᱮ ᱢᱟ ᱵᱟᱵᱚᱱ ᱦᱤᱡᱩᱜ ᱠᱟᱱᱟ ᱥᱮ ᱾
ᱦᱳᱭ ᱦᱳᱭ ᱚᱱᱟᱢᱟ ᱥᱟᱹᱨᱤ ᱠᱟᱛᱷᱟ ᱾ ᱟᱫᱚ ᱱᱚᱝᱠᱟ ᱪᱮᱫ ᱞᱟᱜᱟᱜ -ᱟ ᱥᱮ ᱾
ᱦᱩᱸ ᱦᱩᱸ᱾
ᱟᱫᱚ ᱵᱟᱟᱢ ᱪᱮᱫ ᱞᱮᱨᱮ ᱠᱟᱨᱚᱱ ᱾ ᱪᱮᱫᱟ ᱥᱮ ᱟᱵᱚ ᱦᱟᱯᱲᱟᱢ ᱠᱚᱴᱷᱮᱱ ᱵᱚᱱ ᱪᱮᱫ ᱡᱚᱝᱼᱟ ᱾
ᱦᱮᱸ ᱡᱮ ᱵᱟᱝ ᱟᱛᱳ ᱨᱮᱱ ᱡᱟᱦᱟᱸᱭ ᱞᱟᱹᱴᱩ ᱵᱟᱥᱮ ᱾ ᱢᱟᱨᱟᱝ ᱵᱟ ᱥᱮ ᱦᱚᱯᱚᱱ ᱵᱟ ᱛᱟᱠᱚ ᱢᱮᱱᱟᱜ ᱠᱚᱣᱟ ᱡᱟᱦᱟᱸᱭ ᱠᱚ ᱵᱟᱰᱟᱭᱟ ᱡᱮ ᱾ ᱪᱟᱞᱟᱣ ᱞᱮᱱᱠᱟᱱᱡ ᱫᱚ ᱞᱟᱹᱭ ᱞᱮᱠᱷᱟ ᱡᱮ ᱢᱟ ᱱᱚᱣᱟ ᱾ ᱠᱟ ᱪᱮᱫ ᱟᱞᱮ ᱢᱮᱥᱮ ᱦᱟᱱᱠᱟ ᱱᱚᱝᱠᱟ ᱛᱚ ᱚᱵᱚᱥᱥᱳᱭ ᱪᱮᱫ ᱟᱢᱟ ᱥᱮ ᱵᱟᱝ ᱾
ᱦᱳᱭ ᱦᱳᱭ ᱪᱮᱫ ᱮᱢ ᱜᱮᱭᱟ ᱠᱟᱨᱚᱱ ᱚᱱᱟ ᱠᱚᱫᱚ ᱟᱵᱚ ᱥᱟᱶᱛᱟ ᱨᱮᱭᱟᱜ ᱜᱮ ᱠᱟᱱᱟ ᱥᱮ ᱾ ᱡᱚᱛ ᱠᱤᱪᱩ ᱥᱟᱶᱛᱟ ᱨᱮᱭᱟᱜ ᱵᱟᱢ ᱪᱮᱫ ᱞᱮᱠᱷᱟᱱᱡ ᱟᱢ ᱫᱚ ᱩᱯᱨᱩᱢ ᱚᱠᱟ ᱞᱮᱠᱟ ᱾ ᱚᱠᱟᱨᱮ ᱢᱮᱱ ᱛᱟᱢᱟ ᱡᱮ ᱟᱢ ᱫᱚᱢ ᱥᱟᱱᱛᱟᱲ ᱠᱟᱱᱟ ᱾
ᱦᱩᱸ ᱾
ᱚᱱᱮ ᱟᱵᱚᱣᱟᱜ ᱩᱯᱨᱩᱢ ᱫᱚ ᱾